ᱦᱮᱸ ᱡᱚᱦᱟᱨ ᱜᱮ ᱨᱚᱲ ᱵᱷᱟᱹᱜᱤ ᱴᱷᱤᱠ ᱛᱮ ᱵᱟᱝ ᱟᱸᱡᱚᱢ ᱴᱷᱤᱠᱚᱜ ᱠᱟᱱᱟ
ᱦᱳᱭ ᱦᱳᱭ ᱱᱤᱛ ᱦᱮᱞᱳ᱾
ᱦᱮᱸ, ᱟᱸᱡᱚᱢᱚᱜ ᱠᱟᱱᱟ ᱱᱤᱛᱚᱜ ᱫᱚ᱾
ᱟᱸᱡᱚᱢ ᱱᱮᱴᱣᱟᱨᱠ ᱨᱮᱱᱟᱜ ᱤᱥᱩ ᱠᱷᱟᱹᱛᱤᱨ ᱛᱮ ᱡᱟᱹᱱᱤᱡ ᱠᱷᱟᱱ ᱵᱟᱝ ᱟᱸᱡᱚᱢᱚᱜ ᱠᱟᱱ ᱛᱟᱦᱮᱸ ᱮᱱᱟᱝ ᱫᱚ᱾
ᱟᱪᱪᱷᱟ ᱴᱷᱤᱠ ᱜᱮᱭᱟ᱾ ᱛᱚ ᱪᱮᱫ ᱮᱢ ᱪᱮᱠᱟᱭ᱾
ᱦᱳᱭ ᱦᱳᱭ, ᱪᱮᱠᱟ ᱫᱚ ᱵᱟᱝᱜᱮ᱾ ᱱᱚᱜᱼ ᱱᱚᱛᱮ ᱨᱮ ᱢᱤᱱᱟᱧᱟ ᱠᱟᱫᱤᱧᱟ᱾
ᱚᱻ ᱟᱨ ᱡᱚᱢ ᱵᱟᱲᱟ ᱫᱚ ᱦᱩᱭ ᱱᱟ᱾
ᱛᱚᱲᱟ ᱵᱟᱦᱨᱮ ᱥᱮᱱ ᱨᱮ, ᱟᱹᱣᱨᱤ ᱦᱩᱭᱩᱜᱼᱟ ᱡᱚᱢ ᱵᱟᱲᱟ ᱫᱚ᱾ ᱟᱵᱮᱱ ᱫᱚ ᱪᱮᱫ ᱵᱮᱱ ᱪᱤᱠᱟᱹᱭ᱾
ᱦᱮᱸ, ᱫᱩᱲᱩᱵ ᱦᱩᱭ ᱠᱟᱱᱟ ᱚᱲᱟᱜ ᱨᱮ ᱡᱚᱢ ᱵᱟᱲᱟ ᱠᱟᱛᱮᱜ᱾
ᱟᱨ ᱢᱮᱱᱮᱜᱼᱟᱞᱤᱧ ᱫᱟᱜᱮᱼᱟᱭ ᱥᱮ᱾
ᱫᱟᱜ ᱫᱟ᱾
ᱦᱳᱭ ᱫᱟᱜ ᱫᱚ ᱵᱷᱟᱜᱤ ᱜᱮ ᱫᱟᱜᱮᱼᱟ ᱱᱚᱛᱮ ᱫᱚ, ᱛᱚ ᱟᱯᱮᱥᱮᱫ ᱜᱮ ᱪᱮᱫ ᱞᱮᱠᱟ ᱫᱟᱜ ᱜᱮᱼᱟ ᱱᱚᱛᱮ ᱢᱟ ᱵᱟᱨ ᱯᱮ ᱫᱤᱱ ᱠᱷᱚᱱ ᱫᱟᱜ ᱟᱠᱟ ᱜᱮ ᱢᱮᱱᱟᱜ ᱟᱠᱟᱫᱟ᱾ ᱫᱟᱜ ᱜᱮ ᱵᱟᱭ ᱟᱹᱥᱟᱲᱮᱟᱭ ᱢᱟᱱᱮ ᱡᱷᱚᱢᱚᱨ ᱡᱟᱹᱲᱤ ᱫᱟᱜ ᱞᱟᱜᱟᱣ ᱠᱟᱱᱟ ᱟᱫᱚ ᱫᱟᱜ ᱟᱯᱮ ᱥᱮᱱ ᱫᱚ ᱪᱮᱜ ᱞᱮᱠᱟ ᱫᱟᱜᱮᱟᱭ?
ᱟᱞᱮ ᱥᱮᱫ ᱫᱚ ᱵᱟᱭ ᱫᱟᱜ ᱫᱟ ᱦᱚᱜᱼᱚᱭ ᱦᱚᱞᱟ ᱠᱟᱹᱴᱤᱡ ᱠᱟᱹᱴᱤᱡ ᱮ ᱫᱟᱜ ᱠᱟᱫᱟ ᱛᱮᱦᱤᱧ ᱠᱟᱹᱴᱤᱡ ᱮ ᱫᱟᱜ ᱠᱮᱫᱟ ᱚᱱᱠᱟ ᱪᱟᱥᱚᱜ ᱞᱮᱠᱟ ᱫᱚ ᱟᱣᱨᱤ ᱫᱟᱜᱟ᱾
ᱮᱠᱟᱞ, ᱟᱨᱤᱧ ᱢᱮᱱᱮᱫᱼᱟ ᱟᱯᱮ ᱥᱮᱫ ᱫᱚ ᱵᱩᱨᱩ ᱫᱤᱥᱚᱢ ᱠᱟᱱᱟ ᱥᱮ ᱱᱚᱝᱠᱟ ᱱᱟᱭ ᱱᱟᱞᱟ ᱜᱟᱰᱟ ᱫᱤᱥᱚᱢ?
ᱵᱟᱝ ᱵᱟᱝ ᱵᱩᱨᱩ ᱫᱤᱥᱚᱢ ᱫᱚ ᱵᱟᱝ ᱠᱟᱱᱟ᱾ ᱟᱞᱮᱥᱮᱫ ᱫᱚ ᱢᱟᱱᱮ ᱵᱤᱨ ᱵᱩᱨᱩ ᱫᱚ ᱵᱟᱹᱱᱩᱜ ᱠᱟᱜᱼᱟ᱾
ᱟᱪᱪᱷᱟ, ᱮᱱᱠᱷᱟᱱ ᱪᱟᱥᱵᱟᱥ ᱠᱚᱫᱚ ᱪᱮᱫ ᱞᱮᱠᱟ ᱪᱟᱞᱟᱜ ᱠᱟᱱᱟ?
ᱪᱟᱥᱵᱟᱥ ᱫᱚ ᱱᱚᱜᱼᱚᱭ ᱫᱟᱜ ᱵᱟᱝ ᱦᱩᱭ ᱠᱷᱟᱹᱛᱤᱨ ᱛᱮ ᱠᱟᱹᱴᱤᱡ ᱛᱟᱭᱱᱚᱢ ᱫᱮᱨᱤ ᱧᱚᱜ ᱠᱟᱱᱟ᱾ ᱵᱟᱠᱷᱟᱡ ᱫᱚ ᱱᱤᱛ ᱛᱮᱫᱚ ᱪᱟᱥᱚᱜ ᱫᱚ ᱞᱟᱜᱟᱣ ᱠᱚᱜᱼᱟ ᱟᱫᱚ ᱫᱟᱜ ᱜᱮᱛᱚ ᱵᱟᱭ ᱫᱟᱜ ᱟᱞᱮ ᱠᱟᱱᱟ ᱥᱮ᱾
ᱮᱠᱟᱞ ᱮᱠᱟᱞ ᱦᱳᱭ ᱱᱮᱥ ᱫᱚ ᱵᱤᱞᱚᱢ ᱠᱟᱛᱮ ᱜᱮ ᱫᱟᱜ ᱠᱟᱜᱼᱟ ᱮᱱᱠᱷᱟᱱ ᱡᱩᱫᱤ ᱞᱟᱦᱟ ᱵᱚᱪᱷᱚᱨ ᱡᱩᱫᱤ ᱵᱮᱱ ᱧᱮᱞᱟ ᱟᱞᱮ ᱴᱚᱴᱷᱟ ᱠᱚᱨᱮ ᱫᱚ ᱱᱤᱛ ᱛᱮᱫᱚ ᱡᱮᱢᱚᱱ ᱟᱵᱚ ᱫᱚ ᱡᱟᱹᱥᱛᱤ ᱠᱟᱭᱛᱮ ᱱᱚᱛᱮ ᱫᱚ ᱦᱩᱲᱩᱞᱮ ᱪᱟᱥ ᱜᱮᱭᱟ᱾ ᱛᱚ ᱱᱤᱛ ᱛᱮᱫᱚ ᱵᱟᱹᱫ ᱵᱟᱹᱭᱦᱟᱹᱲ ᱨᱮᱜᱮ ᱠᱚ ᱛᱟᱦᱮᱸ ᱠᱚᱜᱼᱟ ᱦᱚᱲ ᱫᱚ᱾ ᱦᱩᱲᱩ ᱪᱟᱥ ᱞᱟᱹᱜᱤᱱ ᱛᱮ ᱥᱮ ᱢᱟᱱᱮ ᱟᱯᱷᱚᱨ ᱛᱩᱫ ᱥᱮ
ᱟᱯᱮ ᱥᱮᱫ ᱫᱚ ᱛᱟᱦᱚᱞᱮ ᱪᱟᱥᱚᱜ ᱠᱚ ᱞᱟᱜᱟᱣᱱᱟ?
ᱟᱹᱣᱨᱤ᱾ ᱪᱟᱥ ᱫᱚ ᱦᱟᱸᱜ ᱟᱹᱣᱨᱤ ᱦᱩᱭᱩᱜᱼᱟ ᱱᱮᱥ ᱫᱚ ᱚᱱᱮ ᱚᱱᱠᱟ ᱟᱵᱮᱱ ᱡᱟᱦᱟᱸ ᱵᱮᱱ ᱞᱟᱹᱭ ᱠᱮᱫ ᱫᱚ ᱢᱟᱲᱟᱝ ᱨᱮ ᱡᱮ ᱚᱱᱟ ᱫᱟᱜ ᱡᱟᱹᱲᱤ ᱠᱷᱟᱹᱛᱤᱨ ᱛᱮ ᱞᱟᱦᱟ ᱧᱚᱜ ᱵᱟᱭ ᱫᱟᱜ ᱡᱟᱹᱲᱤ ᱠᱷᱟᱹᱛᱤᱨ ᱛᱮ ᱪᱟᱥ ᱠᱚᱨᱮ ᱦᱚᱸ ᱞᱟᱜᱟᱣ ᱵᱟᱝ ᱦᱩᱭ ᱠᱟᱱᱟ ᱦᱳᱭᱥᱮ ᱟᱨ ᱡᱩᱚᱫᱤ ᱞᱟᱦᱟ ᱵᱚᱪᱷᱚᱨ ᱡᱩᱫᱤ ᱞᱤᱧ ᱞᱟᱹᱭ ᱟᱵᱮᱱᱟ ᱛᱚᱵᱮ ᱞᱟᱦᱟ ᱵᱚᱪᱷᱚᱨ ᱫᱚ ᱱᱮᱜᱼᱮ ᱱᱤᱛ ᱡᱟᱦᱟᱸ ᱛᱤᱦᱤᱧ ᱜᱟᱯᱟ ᱡᱮᱢᱚᱱ ᱫᱤᱱ ᱫᱤᱱ ᱠᱟᱞᱚᱢᱟᱜ ᱡᱩᱫᱤ ᱞᱤᱧ ᱞᱟᱹᱭᱟ ᱮᱱᱠᱷᱟᱱ ᱫᱚ ᱵᱟᱹᱫᱽ ᱵᱟᱹᱭᱦᱟᱹᱲ ᱨᱮᱵᱮᱱ ᱪᱟᱥ ᱠᱟᱹᱢᱤ ᱜᱮ ᱱᱚᱛᱮ ᱱᱚᱣᱟ ᱟᱞᱮ ᱴᱚᱴᱷᱟ ᱠᱚᱨᱮ ᱫᱚᱵᱮᱱ ᱧᱮᱞ ᱠᱮᱭᱟ ᱫᱤᱱ ᱠᱟᱞᱚᱢᱟᱜ ᱫᱚ ᱛᱚ ᱱᱮᱥ ᱫᱚ ᱚᱱᱠᱟ ᱛᱚ ᱵᱟᱝ ᱦᱩᱭ ᱞᱮᱱᱟ ᱫᱟᱜ ᱡᱟᱹᱲᱤ ᱠᱷᱟᱹᱛᱤᱨ ᱛᱮ ᱠᱟᱹᱴᱤᱡ ᱛᱟᱭᱱᱚᱢ ᱧᱚᱜ ᱠᱟᱱᱟ᱾
ᱵᱚᱨᱥᱟ ᱠᱟᱹᱴᱤᱡ ᱫᱮᱨᱤ ᱧᱚᱜ ᱦᱩᱭ ᱠᱟᱱᱟ ᱛᱚ ᱚᱱᱟᱛᱮ ᱪᱟᱥᱚᱜ ᱠᱚᱦᱚᱸ ᱛᱟᱭᱱᱚᱼᱢᱚᱜ ᱠᱟᱱᱟ᱾
ᱮᱠᱟᱞ ᱮᱠᱟᱞ ᱮᱠᱟᱞ᱾
ᱟᱨ ᱜᱟᱹᱪᱷᱤ ᱠᱚᱫᱚ ᱛᱟᱦᱚᱞᱮ ᱪᱮᱫ ᱞᱮᱠᱟ ᱦᱟᱨᱟ ᱵᱟᱲᱟ ᱠᱟᱱᱟ ᱟᱯᱮᱥᱮᱫ?
ᱦᱳᱭ ᱜᱟᱹᱪᱷᱤ ᱠᱚᱫᱚ ᱦᱟᱨᱟ ᱵᱟᱲᱟ ᱠᱟᱱ ᱜᱮᱭᱟ ᱟᱫᱚ ᱠᱚ ᱠᱚᱫᱤᱱ ᱛᱚ ᱵᱟᱭ ᱫᱟᱜ ᱦᱟᱛᱟᱲ ᱠᱟᱜ ᱛᱟᱦᱮᱱᱟ ᱟᱫᱚ ᱜᱟᱹᱥᱤ ᱦᱩᱲᱩ ᱜᱟᱹᱪᱥᱤ ᱠᱚ ᱠᱟᱹᱴᱤᱡ ᱢᱟᱱᱮ ᱟᱯᱷᱚᱨ ᱟᱞᱮ ᱫᱚᱞᱮ ᱢᱮᱛᱟᱜᱼᱟ ᱱᱚᱛᱮ ᱫᱚ᱾ ᱛᱚ ᱟᱯᱷᱚᱨ ᱫᱚ ᱠᱟᱹᱴᱤᱡ ᱫᱚ ᱡᱷᱟᱣᱨᱟ ᱧᱚᱜᱚᱜ ᱠᱟᱱ ᱛᱟᱦᱮᱱᱟ ᱰᱚᱜᱚ ᱰᱚᱜᱽ ᱰᱚᱜᱽ ᱥᱮᱡ ᱫᱚ ᱡᱷᱟᱟᱣᱨᱟ ᱠᱟᱛᱮᱜ ᱠᱷᱩᱴᱵᱩᱨ ᱧᱚᱜᱚᱜ ᱠᱟᱱ ᱛᱟᱦᱮᱸᱱᱟ ᱟᱫᱚ ᱱᱚᱜ ᱚᱭ ᱫᱟᱜ ᱮ ᱧᱟᱢ ᱠᱮᱫ ᱛᱮ ᱚᱱᱟ ᱵᱟᱹᱭ ᱵᱟᱹᱭᱛᱮ
ᱦᱮᱸ ᱟᱯᱮᱥᱮᱫ ᱦᱚᱸ ᱛᱟᱦᱚᱞᱮ ᱵᱚᱪᱷᱚᱨ ᱨᱮ ᱵᱟᱨ ᱫᱷᱟᱣ ᱜᱤ ᱪᱟᱥ ᱦᱩᱭᱩᱜ ᱜᱮᱭᱟ ᱵᱟᱝ
ᱵᱟᱝᱟ ᱵᱟᱝᱟ ᱵᱟᱨ ᱫᱷᱟᱣ ᱫᱚ ᱵᱟᱝᱟ ᱢᱤᱫ ᱫᱷᱟᱣ ᱜᱮ ᱦᱩᱭᱩᱜᱼᱟ ᱟᱨ ᱚᱱᱟ ᱠᱚ ᱪᱷᱟᱰᱟ ᱠᱟᱛᱮᱫ ᱦᱩᱲᱩ ᱠᱚ ᱦᱳᱭ ᱦᱳᱭ ᱱᱤᱭᱟᱹ ᱵᱚᱨᱥᱟ ᱨᱮ ᱱᱤ ᱡᱟᱹᱯᱩᱫ ᱨᱤᱛᱩ ᱨᱮ ᱟᱨ ᱚᱱᱟ ᱠᱚ ᱪᱷᱟᱰᱟ ᱠᱟᱛᱮ ᱛᱮ ᱦᱚᱸ ᱡᱮᱢᱚᱱ ᱦᱩᱲᱩ ᱪᱟᱥ ᱚᱲᱟᱜ ᱨᱟᱠᱟᱵ ᱠᱟᱛᱮ ᱛᱮ ᱢᱟᱱᱮ ᱦᱩᱲᱩ ᱠᱚ ᱜᱮᱫ ᱟᱫᱮᱨ ᱠᱟᱛᱮᱮᱫ ᱚᱲᱟᱜ ᱥᱮᱱ ᱚᱱᱟ ᱠᱚ ᱯᱚᱨ ᱡᱮᱢᱚᱱ ᱜᱩᱦᱩᱢ ᱥᱮ ᱛᱩᱲᱤ ᱚᱱᱟ ᱠᱚᱦᱚᱸ ᱪᱟᱥ ᱵᱟᱲᱟᱭ ᱦᱩᱭᱩᱜ ᱦᱳᱭ ᱦᱳᱭ ᱦᱩᱭᱩᱜ ᱜᱮᱭᱟ
ᱚ ᱦᱮᱸ ᱛᱚ ᱟᱹᱰᱤ ᱵᱷᱟᱜᱤ ᱠᱟᱛᱷᱟ ᱦᱮᱸ ᱦᱮᱸ ᱟᱞᱮᱥᱮᱫ ᱫᱚ ᱦᱚᱸᱜ ᱚᱭ ᱠᱷᱚᱲᱟ ᱨᱮᱱᱟᱜ ᱦᱩᱲᱩ ᱜᱮᱫ ᱨᱟᱠᱟᱵ ᱵᱟᱲᱟ ᱠᱟᱛᱮ ᱮᱫ ᱜᱩᱦᱩᱢ ᱠᱚ ᱛᱩᱨᱤ ᱠᱚ ᱮᱨ ᱵᱟᱲᱟ ᱠᱟᱛᱮᱮᱫ ᱛᱮᱫ ᱫᱮ ᱚᱱᱟ ᱨᱟᱠᱟᱵ ᱠᱟᱛᱮ ᱮᱫ ᱟᱨ ᱢᱤᱫ ᱫᱷᱟᱣ ᱦᱚᱜᱼᱚᱭ ᱱᱤᱛᱚᱜ ᱪᱟᱥᱚᱜ ᱦᱩᱭᱩᱜ ᱼᱟ ᱢᱟᱱᱮ ᱟᱞᱮ ᱫᱚ ᱵᱚᱪᱷᱚᱨ ᱨᱮ ᱵᱟᱨ ᱫᱷᱟᱣᱞ ᱞᱮ ᱪᱟᱥᱚᱜᱼᱟ ᱦᱩᱲᱩ ᱜᱮ ᱵᱟᱨ ᱫᱷᱟᱣ ᱦᱩᱭᱩᱜᱼᱟ ᱟᱨᱦᱚᱸ ᱚᱱᱟ ᱛᱟᱞᱟᱨᱮ ᱟᱨᱦᱚᱸ ᱜᱩᱦᱩᱢ ᱛᱩᱲᱤ ᱟᱨᱦᱚᱸ ᱟᱫᱚᱢ ᱦᱚᱲ ᱫᱚ ᱵᱷᱩᱴ ᱠᱩ ᱢᱟᱹᱥᱨᱤ ᱠᱚ ᱮᱢᱟᱱ ᱛᱮᱱᱟᱜ ᱠᱚ ᱪᱟᱥᱟ
ᱦᱳᱭ ᱦᱳᱭ ᱟᱨ ᱚᱱᱟ ᱥᱤᱛᱩᱝ ᱥᱤᱛᱩᱝ ᱜᱷᱟᱹᱲᱤᱡ ᱡᱟᱦᱟᱸ ᱪᱟᱥ ᱵᱟᱲᱟ ᱦᱩᱭᱩᱜ ᱛᱟᱦᱮᱸᱱ ᱡᱮᱢᱚᱱ ᱯᱷᱩᱰ ᱠᱚᱸᱦᱚᱱᱰᱟ ᱚᱱᱮ ᱚᱱᱟ ᱠᱚ ᱨᱚᱦᱚᱭ ᱵᱟᱲᱟᱭ ᱜᱮᱭᱟ ᱟᱨ
ᱵᱟᱝ ᱵᱟᱝ ᱱᱚᱛᱮ ᱫᱚ ᱚᱱᱠᱟ ᱥᱚᱵᱡᱤ ᱫᱚ ᱵᱟᱝᱠᱚ ᱪᱟᱥᱟ ᱮᱸ ᱥᱚᱵᱡᱤ ᱫᱚ ᱦᱩᱭᱩᱜ ᱜᱮᱭᱟ ᱢᱟᱱᱮ ᱟᱱᱮ ᱱᱟᱹᱭ ᱦᱮᱱᱟᱜ ᱠᱟᱜᱼᱟ ᱮᱸ ᱟᱞᱮ ᱟ ᱟᱹᱛᱩ ᱠᱷᱚᱡ ᱠᱟᱹᱴᱤᱡ ᱥᱟᱺᱜᱤᱧ ᱧᱚᱜ ᱨᱮ ᱱᱟᱹᱭ ᱦᱮᱱᱟᱜ ᱠᱟᱜ ᱚᱱᱟ ᱱᱟᱹᱭ ᱟᱰᱮ ᱯᱟᱥᱮ ᱨᱮᱱᱟᱜ ᱠᱷᱮᱛ ᱠᱚᱨᱮᱜ ᱫᱚ ᱚᱱᱟ ᱫᱚ ᱵᱟᱹᱞᱤᱭᱟ ᱦᱟᱥᱟ ᱠᱟᱱᱟ ᱛᱚ ᱟᱫᱚ ᱚᱱᱟ ᱠᱚ ᱠᱷᱮᱛ ᱨᱮᱫᱚ ᱥᱚᱵᱽᱡᱤ ᱫᱚ ᱦᱩᱭᱩᱜᱼᱟ ᱠᱤᱱᱛᱩ ᱟᱞᱮ ᱟᱹᱛᱩ ᱟᱰᱮ ᱯᱟᱥᱮ ᱡᱟᱦᱟᱸ ᱦᱟᱥᱟ ᱦᱮᱱᱟᱜ ᱟᱠᱟᱜ-ᱟ ᱚᱱᱟ ᱦᱟᱥᱟ ᱨᱮᱫᱚ ᱥᱚᱵᱽᱡᱤ ᱫᱚ ᱵᱟᱝ ᱦᱳᱭᱩᱜ ᱠᱷᱟᱹᱛᱤᱨ ᱛᱮ ᱵᱟᱞᱮ ᱪᱟᱥᱟ
ᱮᱠᱟᱞ ᱮᱠᱟᱞ ᱟᱯᱮ ᱫᱚ ᱪᱮᱫ ᱞᱮᱠᱟ ᱟᱨᱟᱜ ᱦᱟᱥᱟ ᱢᱮᱱᱟᱜᱼᱟ ᱟᱯᱮ ᱴᱚᱴᱷᱟ ᱨᱮᱫᱚ
ᱵᱟᱝ ᱵᱟᱝ ᱟᱞᱮ ᱥᱮᱫ ᱫᱚ ᱟᱲᱟᱜ ᱦᱟᱥᱟ ᱫᱚ ᱵᱟᱹᱱᱩᱜ ᱟᱠᱟᱜ-ᱟ ᱠᱟᱹᱴᱤᱡ ᱦᱚᱸ
ᱚᱱᱟ ᱪᱮᱫ ᱞᱮᱠᱟᱱ ᱦᱟᱥᱟ ᱩᱸ
ᱡᱟᱦᱟᱸ ᱫᱚ ᱟᱞᱮᱥᱮᱫ ᱫᱚ ᱦᱮᱸ ᱟᱞᱮᱥᱮᱫ ᱫᱚ ᱡᱮᱢᱚᱱ ᱞᱮ ᱢᱮᱛᱟᱜ ᱠᱟ- ᱠᱟᱱᱟ ᱚᱱᱟ ᱫᱚ ᱤᱭᱟᱹ ᱡᱮᱴᱠᱮ ᱦᱟᱥᱟᱞᱮ ᱢᱮᱛᱟᱜ ᱠᱟᱱᱟ ᱢᱟᱱᱮ ᱡᱟᱦᱟᱸ ᱚᱱᱟ ᱥᱟᱥᱟᱝ ᱥᱟᱥᱟᱝ ᱴᱟᱭᱤᱯ ᱧᱚᱜ ᱜᱮᱭᱟ ᱡᱟᱦᱟᱸ ᱫᱚ ᱡᱟᱸᱜᱟ ᱚᱱᱮ ᱛᱟᱲᱟᱢ ᱞᱮᱠᱷᱟᱱ ᱱᱟᱥᱮᱱᱟᱜ ᱮ ᱫᱟᱜ ᱠᱮᱫᱟ ᱦᱚᱭ- ᱛᱚ ᱚᱱᱟ ᱪᱮᱛᱟᱱ ᱛᱮᱢ ᱛᱟᱲᱟᱢ ᱤᱫᱤ ᱞᱮᱠᱷᱟᱡ ᱟᱹᱰᱤ ᱠᱟᱡᱟᱠ ᱡᱟᱸᱜᱟ ᱠᱚᱲᱮᱜ ᱞᱟᱴᱷᱟᱜ ᱜᱮᱭᱟ ᱡᱟᱦᱟᱸ ᱚᱱᱮ ᱚᱱᱠᱟᱱ ᱦᱟᱥᱟ ᱦᱮᱱᱟᱜ ᱠᱟᱜᱼᱟ ᱟᱫᱚ ᱚᱱᱟ ᱦᱟᱥᱟ ᱨᱮᱫᱚ ᱥᱚᱵᱽᱡᱤ ᱠᱚᱫᱚ ᱥᱮᱨᱚᱠᱚᱢ ᱢᱟᱱᱮ ᱪᱟᱥ ᱫᱚ ᱵᱷᱟᱜᱤ ᱵᱟᱝ ᱦᱩᱭᱩᱜᱼᱟ ᱤᱱᱟᱹᱛᱮ ᱵᱟᱞᱮ ᱪᱟᱥ ᱜᱮᱭᱟ ᱟᱨ ᱡᱟᱦᱟᱸ ᱱᱟᱹᱭ ᱟᱲᱮ ᱨᱮ ᱡᱟᱦᱟᱸ ᱦᱟᱥᱟ ᱦᱮᱱᱟᱜᱼᱟ ᱡᱟᱦᱟᱸ ᱵᱟᱹᱞᱭᱟᱹ ᱦᱟᱥᱟ ᱚᱱᱟ ᱠᱚᱨᱮᱫᱚ ᱢᱟᱹᱲᱤᱜ ᱠᱩ ᱛᱩᱲᱤ ᱠᱩ ᱟᱵᱟᱨ ᱦᱟᱱᱮ ᱡᱟᱦᱟᱸ ᱥᱚᱨᱵᱚᱛᱤ ᱟᱞᱩ ᱠᱚ ᱢᱮᱛᱟᱜ ᱠᱟᱱ ᱫᱚ ᱚᱱᱟ ᱚᱱᱟ ᱠᱩ ᱪᱟᱥ ᱵᱷᱟᱜᱤ ᱦᱩᱭᱩᱜᱼᱟ ᱟᱫᱚ ᱚᱱᱟ ᱠᱚ ᱪᱟᱥ ᱦᱩᱭᱩᱜ ᱜᱮᱭᱟ ᱚᱱᱟ ᱟᱰᱮ ᱯᱟᱥᱮ ᱠᱚᱨᱮ ᱫᱚ
ᱮᱠᱟᱞ ᱮᱠᱟᱞ ᱟᱨ ᱡᱮ ᱚᱱᱟ ᱥᱚᱨᱵᱚᱛᱤ ᱟᱹᱞᱩ ᱨᱮᱱᱟᱜ ᱠᱟᱛᱷᱟ ᱡᱟᱦᱟᱸ ᱵᱮᱱ ᱞᱟᱹᱭ ᱠᱮᱫ ᱫᱚ
ᱦᱮᱸ ᱦᱮᱸ
ᱦᱳᱭ ᱚᱱᱟ ᱥᱚᱨᱵᱚᱛᱤ ᱟᱹᱞᱩ ᱫᱚ ᱚᱠᱟ ᱞᱮᱠᱟ ᱠᱟᱛᱮ ᱠᱚ ᱪᱟᱥᱟ ᱚᱱᱟ ᱠᱟᱹᱴᱤᱡ ᱛᱷᱚᱲᱟ ᱵᱮᱱ ᱟᱨ ᱫᱤᱥᱚᱢ ᱦᱚᱲ ᱠᱟᱹᱴᱤᱡ ᱵᱮᱱ ᱞᱟᱹᱭ ᱟᱸᱡᱚᱢ ᱞᱮ ᱠᱷᱟᱡ ᱟᱹᱰᱤ ᱱᱟᱯᱟᱭ ᱠᱚᱜᱼᱟ ᱚᱱᱟ ᱫᱚ ᱚᱱᱟ ᱫᱚ ᱱᱚᱣᱟ ᱠᱟᱨᱚᱱ ᱛᱮᱞᱤᱧ ᱠᱩᱞᱤᱭᱮᱫ ᱵᱮᱱᱟ ᱮᱸᱜ ᱟᱞᱮ ᱴᱚᱴᱷᱟ ᱠᱚᱨᱮ ᱫᱚ ᱚᱱᱟ ᱠᱚᱫᱚ ᱦᱟᱸᱜ ᱵᱟᱞᱮ ᱪᱟᱥ ᱵᱟᱲᱟᱭ ᱜᱮᱭᱟ
ᱟᱪᱪᱷᱟ ᱚᱱᱟ ᱫᱚ ᱚᱱᱟ ᱥᱚᱨᱵᱚᱛᱤ ᱟᱹᱞᱩ ᱫᱚ ᱦᱟᱱᱮ ᱡᱟᱦᱟᱸ ᱟᱵᱚ ᱡᱚᱢ ᱵᱟᱠᱷᱲᱟ ᱟᱹᱞᱩ ᱵᱟᱵᱚᱱ ᱪᱟᱥ ᱫᱟ ᱚᱱᱟ ᱞᱮᱠᱟ ᱠᱚ ᱨᱚᱦᱚᱭᱟ ᱟᱫᱚ ᱚᱱᱟ ᱡᱟᱦᱟᱸ ᱦᱩᱭᱩᱜ ᱞᱟᱹᱜᱤᱫ ᱛᱮᱫᱚ ᱚᱱᱟ ᱵᱟᱹᱞᱭᱟᱹ ᱦᱟᱥᱟ ᱰᱷᱮᱨ ᱜᱮ ᱞᱟᱜᱟᱜᱼᱟ ᱛᱚ ᱚᱱᱟᱛᱮ ᱚᱱᱟ ᱱᱟᱹᱭ ᱟᱲᱮ ᱨᱮᱱᱟᱜ ᱦᱟᱥᱟ ᱫᱚ ᱵᱟᱹᱞᱭᱟᱹ ᱜᱮᱭᱟ ᱚᱱᱟᱛᱮ ᱱᱟᱹᱭ ᱟᱲᱮ ᱠᱚᱨᱮ ᱫᱚ ᱵᱷᱟᱜᱮ ᱦᱩᱭᱩᱜᱼᱟ ᱟᱵᱚ ᱡᱟᱦᱟᱱᱮ ᱡᱚᱢ ᱞᱟᱹᱜᱤᱫ ᱟᱞᱩ ᱵᱚᱱ ᱪᱟᱥᱫᱟ ᱚᱱᱮ ᱚᱱᱟ ᱞᱮᱠᱟᱜᱮ ᱪᱟᱥ ᱫᱚ ᱦᱩᱭᱩᱜᱼᱟ ᱚᱱᱟ ᱫᱚ
ᱮᱠᱟᱞ ᱮᱠᱟᱞ ᱟᱫᱚᱞᱤᱧ ᱢᱮᱱᱮᱫᱼᱟ ᱚᱱᱟ ᱥᱚᱨᱵᱚᱛ ᱨᱮ ᱨᱮᱱᱟᱜ ᱫᱟ ᱥᱚᱨᱵᱚᱛᱤ ᱟᱞᱩ ᱨᱮᱱᱟᱜ ᱡᱟᱦᱟᱸ ᱫᱟᱨᱮ ᱛᱮᱫ ᱚᱱᱟ ᱫᱟᱨᱮ ᱫᱚ ᱱᱟᱹᱲᱤᱜᱼᱟ ᱥᱮ ᱱᱚᱝᱠᱟ ᱫᱟᱨᱮᱜᱼᱟ
ᱱᱟᱹᱲᱤᱜᱼᱟ ᱱᱟᱹᱲᱤᱜᱼᱟ ᱢᱟᱱᱮ ᱚᱱᱮ ᱟᱹᱰᱤ ᱟᱹᱰᱤ ᱞᱟᱹᱴᱩ ᱱᱟᱹᱲᱤ ᱟᱱᱮ ᱢᱟᱞᱦᱟᱱ ᱱᱟᱹᱲᱤ ᱞᱮᱠᱟ ᱚᱱᱠᱟ ᱫᱚ ᱵᱟᱝ ᱾ ᱢᱮᱱᱠᱷᱟᱱ ᱚᱱᱮ ᱟᱹᱞᱩ ᱫᱟᱨᱮ ᱠᱷᱚᱡ ᱦᱚᱸ ᱞᱟᱹᱴᱩ ᱧᱚᱜ ᱜᱮ ᱦᱩᱭᱩᱜᱼᱟ ᱟᱨ ᱢᱟᱞᱦᱟᱱ ᱫᱟᱨᱮ ᱠᱚᱸᱰᱷᱟ ᱫᱟᱨᱮ ᱠᱚ ᱛᱟᱦᱮᱱ ᱩᱱᱟᱹᱜ ᱞᱟᱹᱴᱩ ᱞᱟᱹᱴᱩ ᱱᱟᱲᱤ ᱦᱚᱸ ᱵᱟᱝ ᱦᱩᱭᱩᱜᱼᱟ, ᱚᱱᱟ ᱠᱷᱚᱱ ᱫᱚ ᱠᱟᱹᱴᱤᱡ ᱧᱚᱜ ᱜᱮ ᱾
ᱮᱠᱟᱞ ᱮᱠᱟᱞ ᱟᱨ ᱟ ᱡᱮ ᱱᱚᱜ ᱚᱭ ᱟᱨᱚ ᱢᱤᱫ ᱨᱚᱠᱚᱢ ᱟᱨᱚ ᱢᱤᱫ ᱨᱚᱠᱚᱢ ᱵᱷᱤᱛᱨᱤ ᱨᱮᱜᱮ ᱟᱨᱚ ᱫᱟᱜᱼᱟ ᱚᱱᱮ ᱡᱟᱦᱟᱸ ᱠᱚ ᱢᱮᱛᱟᱜ ᱠᱟᱱᱟ ᱥᱮᱠ ᱠᱮᱨ ᱠᱮᱸᱱᱫᱟ ᱚᱱᱮ ᱥᱮᱠᱮᱨ ᱠᱮᱸᱱᱫᱟ ᱠᱚ ᱨᱚᱦᱚᱭ ᱵᱟᱲᱟᱭ ᱜᱮᱭᱟ ᱟᱯᱮ ᱥᱮᱫ ᱪᱟᱥ ᱵᱟᱲᱟᱭ ᱜᱮᱭᱟ ᱠᱚ?
ᱦᱮᱸ ᱨᱚᱦᱚᱭ ᱫᱚ ᱦᱩᱭᱩᱜ-ᱟ ᱟᱫᱚ ᱚᱱᱮᱧ ᱢᱮᱱᱠᱮᱜ ᱟᱞᱮ ᱟᱛᱩ ᱠᱷᱚᱡ ᱫᱚ ᱠᱟᱹᱴᱤᱡ ᱥᱟᱹᱜᱤᱧ ᱧᱚᱜ ᱨᱮ ᱠᱟᱱᱟ ᱢᱟᱱᱮ ᱚᱱᱮ ᱱᱟᱹᱭ ᱟᱲᱤ ᱟᱲᱤ ᱛᱮ ᱾ ᱟᱫᱚ ᱤᱧ ᱫᱚ ᱦᱟᱸᱜ ᱱᱤᱛᱚᱜ ᱦᱟᱹᱵᱤᱡ ᱛᱮ ᱚᱱᱮ ᱥᱮᱸᱠᱮᱨ ᱜᱮᱰᱟ ᱟᱹᱞᱩ ᱫᱟᱨᱮ ᱫᱚ ᱟᱹᱣᱲᱤᱧ ᱧᱮᱞᱟ ᱟᱫᱚ ᱚᱠᱟ ᱞᱮᱠᱟ ᱫᱟᱹᱨᱤᱜᱼᱟ ᱚᱱᱟ ᱫᱚ ᱵᱟᱹᱧ ᱢᱮᱱ ᱫᱟᱨᱤᱭᱟᱜ ᱠᱟᱱᱟ ᱱᱤᱛᱚᱜ ᱫᱚ ᱾
ᱮᱠᱟᱞ ᱮᱠᱟᱞ ᱟᱨᱚ ᱚᱱᱟ ᱵᱟᱫᱟᱢ ᱠᱚ ᱡᱟᱦᱟᱸ ᱠᱚ ᱨᱚᱦᱚᱭ ᱫᱚ ᱵᱟᱫᱟᱢ ᱮᱨ ᱦᱳᱭ ᱟᱫᱚ ᱵᱟᱫᱟᱢ ᱠᱚ ᱪᱟᱥ ᱵᱟᱲᱟᱭ ᱜᱮᱭᱟ ᱚᱱᱛᱮ?
ᱵᱟᱫᱟᱢ ᱫᱚ ᱵᱟᱹᱧ ᱟᱸᱡᱚᱢ ᱠᱟᱫᱟ ᱛᱚ ᱪᱟᱥ ᱫᱚ ᱟᱞᱮ ᱥᱮᱫ ᱫᱚ ᱾ ᱪᱟᱥ ᱫᱚ ᱦᱩᱭ ᱫᱚ ᱦᱩᱭᱩᱜ ᱜᱮᱭᱟ ᱢᱚᱱᱮ ᱦᱳᱭ ᱚᱱᱟ ᱫᱚ ᱜᱚᱜᱚ ᱚᱱᱟ ᱫᱚ ᱜᱚᱜᱚ ᱵᱟᱵᱟ ᱛᱟᱠᱚ ᱠᱚ ᱵᱟᱰᱟᱭᱟ ᱩᱱᱠᱩ ᱫᱚᱠᱚ ᱥᱮᱱ ᱦᱮᱡ ᱵᱟᱲᱟᱠᱟᱱᱟ ᱟᱨ ᱩᱱᱠᱩ ᱫᱚ ᱠᱷ ᱠᱷᱚᱵᱚᱨ ᱵᱷᱟᱜᱮ ᱠᱚ ᱵᱟᱰᱟᱭᱟ ᱾
ᱦᱳᱭ ᱦᱳᱭ, ᱦᱳᱭᱛᱳ ᱵᱟᱫᱟᱢ ᱫᱚ ᱟᱞᱮ ᱥᱮᱱ ᱦᱚᱸᱠᱚ ᱪᱟᱥ ᱵᱟᱲᱟᱭ ᱜᱮᱭᱟ ᱾
ᱦᱮᱸ ᱵᱟᱫᱟᱢ ᱪᱟᱥ ᱦᱩᱭᱩᱜᱼᱟ, ᱚᱱᱟ ᱦᱚᱸᱛᱚ ᱟᱹᱞᱩ ᱞᱮᱠᱟ ᱜᱮ ᱫᱟᱜᱼᱟ ᱾
ᱦᱳᱭ ᱚᱱᱟ ᱦᱚᱸ ᱵᱷᱤᱛᱨᱤ ᱨᱮᱜᱮ ᱫᱟᱜᱼᱟ ᱟᱹᱞᱩ, ᱯᱮᱸᱭᱟᱡᱽ ᱥᱮ ᱥᱮᱸᱠᱮᱨ ᱠᱮᱱᱫᱟ ᱚᱱᱮ ᱚᱱᱠᱟᱟᱜ ᱜᱮ ᱚᱱᱟ ᱵᱷᱤᱛᱨᱤ ᱨᱮᱜᱮ ᱫᱟᱜᱼᱟ ᱟᱨ ᱪᱮᱛᱟᱱ ᱨᱮᱫᱚ ᱡᱟᱦᱟᱸ ᱫᱟᱨᱮ ᱛᱮᱫ ᱾
ᱟᱪᱪᱷᱟ ᱾
ᱟᱨ ᱡᱮ ᱱᱚᱜ ᱚᱭ ᱟᱨᱚ ᱢᱤᱫ ᱨᱚᱠᱚᱢ ᱡᱟᱦᱟᱸ ᱢᱤᱫᱴᱮ ᱥᱚᱵᱡᱤ ᱢᱮᱱᱟᱜᱼᱟ, ᱚᱱᱮ ᱚᱱᱟ ᱥᱚᱵᱡᱤ ᱵᱮᱡᱷᱟᱣ ᱯᱮ ᱨᱚᱦᱚᱭ ᱛᱟᱦᱮᱱᱟ ᱚᱱᱟ ᱥᱚᱵᱽᱡᱤ ᱨᱮᱱᱟᱜ ᱡᱟᱦᱟᱸ ᱧᱩᱛᱩᱢ ᱤᱧ ᱞᱟᱹᱭ ᱟᱢ ᱠᱟᱱᱟ ᱾
ᱟᱪᱪᱷᱟ ᱞᱟᱹᱭᱢᱮ ᱾
ᱫᱤᱥᱟᱹ ᱦᱟᱸᱜ ᱠᱟᱹᱴᱤᱡ ᱵᱟᱝ ᱦᱮᱡ ᱧᱚᱜᱟᱹᱧ ᱠᱟᱱᱟ, ᱚᱱᱟ ᱥᱚᱵᱡᱤ ᱫᱚ ᱦᱳᱭ ᱢᱟᱱᱮ ᱞᱮ ᱥᱮᱫᱟᱭ ᱢᱟᱱᱮ ᱮᱸᱻᱢ ᱵᱟᱵᱟ ᱛᱟᱠᱚ ᱥᱮ ᱜᱚᱲᱚᱢ ᱦᱟᱲᱟᱢ ᱛᱟᱠᱚ ᱠᱚ ᱨᱚᱦᱚᱭ ᱵᱟᱲᱟᱭᱮᱫ ᱛᱟᱦᱮᱱᱟ ᱾ ᱟᱫᱚ ᱱᱮᱛᱟᱨ ᱫᱚ ᱠᱷᱩᱵ ᱚᱱᱠᱟ ᱫᱚ ᱵᱟᱝ ᱧᱮᱞ ᱧᱟᱢᱚᱜᱚᱜ ᱠᱟᱱᱟ ᱢᱟᱱᱮ ᱫᱚ ᱵᱟᱨᱮ ᱨᱚᱦᱚᱭ ᱵᱟᱲᱟᱭᱮᱫᱼᱟ ᱦᱳᱭᱥᱮ ᱾
ᱪᱮᱫ, ᱦᱮᱸ ᱦᱮᱸ ᱾ ᱧᱮᱞ ᱛᱮᱫᱚ ᱚᱠᱟᱮ ᱞᱮᱠᱟ ᱧᱮᱞᱚᱜᱼᱟ ᱠᱟᱹᱴᱤᱡ ᱞᱟᱹᱭᱢᱮ?
ᱪᱤᱞᱣᱟᱹ ᱠᱚ ᱢᱮᱛᱟᱜᱟᱜᱼᱟ ᱪᱤᱞᱣᱟᱹ ᱾
ᱪᱤᱞᱣᱟᱹ, ᱵᱟᱹᱧ ᱟᱸᱡᱚᱢ ᱵᱟᱲᱟ ᱠᱟᱫᱟ ᱪᱤᱞᱣᱟᱹ ᱫᱚ ᱾
ᱟᱫᱚ ᱟᱹᱞᱤᱧ ᱦᱚᱸ ᱩᱱᱟᱹᱜ ᱫᱚ ᱟᱫᱚ ᱞᱟᱦᱟᱛᱮ ᱦᱩᱭ ᱵᱟᱲᱟᱜ ᱠᱟᱱ ᱛᱟᱦᱮᱱ ᱜᱮᱭᱟ ᱟᱫᱚ ᱱᱮᱛᱟᱨ ᱫᱚ ᱵᱟᱝ ᱦᱩᱭᱩᱜ ᱠᱟᱱᱟ ᱛᱟ ᱚᱱᱟ ᱫᱚ ᱵᱮᱨᱮᱞ ᱛᱮᱦᱚᱸ ᱠᱚ ᱡᱚᱢ ᱜᱮᱭᱟ ᱾
ᱟᱪᱪᱷᱟ ᱾
ᱡᱟᱹᱥᱛᱤ ᱠᱟᱭ ᱫᱚᱞᱤᱧ ᱧᱮᱞ ᱠᱟᱜᱼᱟ ᱵᱮᱨᱮᱞ ᱛᱮᱜᱮ ᱠᱚ ᱡᱚᱢ ᱜᱮᱭᱟ ᱟᱫᱚ ᱟᱹᱞᱤᱧ ᱞᱤᱧ ᱢᱮᱱᱮᱫ ᱛᱟᱦᱮᱸᱱ ᱟᱯᱮ ᱥᱮᱫ ᱡᱩᱫᱤ ᱪᱟᱥᱵᱟᱥ ᱦᱩᱭᱩᱜᱼᱟ, ᱮᱱᱠᱷᱟᱱ ᱚᱱᱟ ᱠᱚ ᱤᱫᱤ ᱠᱟᱛᱮᱫ ᱢᱤᱫ ᱵᱟᱨ ᱠᱟᱛᱷᱟ ᱵᱮᱱ ᱞᱟᱹᱭ ᱞᱮᱠᱷᱟᱱ ᱜᱮ ᱟᱹᱞᱤᱧ ᱦᱚᱸᱞᱤᱧ ᱟᱨ ᱫᱤᱥᱚᱢ ᱦᱚᱲ ᱦᱚᱸᱠᱚ ᱵᱟᱰᱟᱭ ᱧᱟᱢ ᱠᱮᱭᱟ ᱾
ᱦᱮᱸ ᱦᱮᱸ ᱟᱫᱚ ᱧᱮᱞ ᱵᱟᱝ ᱦᱩᱭ ᱠᱟᱱᱟ ᱛᱚ ᱟᱸᱚᱢ ᱦᱚᱸ ᱵᱟᱹᱧ ᱟᱸᱡᱚᱢ ᱠᱟᱜ ᱛᱟᱦᱮᱸᱱᱟ ᱧᱩᱛᱩᱢ ᱦᱚᱜ-ᱚᱭ ᱟᱢ ᱴᱷᱮᱡ ᱜᱮ ᱯᱨᱚᱛᱷᱚᱢᱤᱧ ᱟᱸᱡᱚᱢ ᱫᱟ ᱾
ᱦᱳᱭ ᱟᱫᱚ ᱚᱱᱟ ᱫᱚ ᱱᱟᱹᱲᱤᱜᱼᱟ ᱚᱱᱟ ᱫᱚ ᱦᱚᱛᱚᱜ, ᱠᱚᱸᱦᱰᱟ
ᱦᱮᱸ, ᱟᱫᱚ ᱞᱟᱦᱟ ᱛᱮᱱᱟᱜ ᱠᱷᱚᱡ ᱫᱚ ᱞᱟᱦᱟ ᱛᱮᱫᱚ ᱟᱹᱰᱤ ᱨᱚᱠᱚᱢ ᱟᱵᱚᱣᱟᱜ ᱡᱚ ᱵᱤᱞᱤ ᱠᱚ ᱛᱟᱦᱮᱸ ᱠᱟᱱᱟ ᱱᱮᱛᱟᱨ ᱫᱚ ᱟᱫ ᱪᱟᱞᱟᱜ ᱠᱟᱱᱟ ᱱᱮᱛᱟᱨ ᱨᱮᱱ ᱱᱮᱛᱟᱨ ᱨᱮᱱ ᱡᱟᱦᱟᱸ ᱟᱵᱚ ᱠᱚ ᱦᱮᱱᱟᱜ ᱵᱚᱱᱟ ᱞᱟᱦᱟ ᱨᱮᱱ ᱦᱚᱲ ᱠᱚ ᱵᱟᱠᱚ ᱧᱮᱞ ᱴᱷᱤᱠ ᱦᱚᱪᱚ ᱫᱟᱲᱮ ᱠᱟᱜ ᱵᱚᱱᱟ ᱥᱮ ᱵᱟ ᱠᱚ ᱞᱟᱹᱭ ᱫᱟᱲᱮ ᱟᱠᱟᱫ ᱵᱚᱱᱟ ᱟᱫᱚ ᱟᱵᱚ ᱦᱚᱸ ᱵᱟᱵᱚᱱ ᱧᱮᱞ ᱴᱷᱤᱠ ᱠᱟᱫᱟ ᱚᱱᱠᱟ ᱾ ᱧᱮᱞ ᱠᱟᱛᱮᱮᱫ ᱦᱚᱸ ᱦᱚᱭᱛᱳ ᱵᱟᱵᱚᱱ ᱵᱟᱰᱟᱭᱟ ᱱᱤᱭᱟᱹ ᱫᱚᱠᱚ ᱡᱚᱢᱟ ᱥᱮ ᱠᱚ ᱡᱚᱢᱟᱜ ᱠᱟᱱᱟ, ᱥᱮ ᱩᱛᱩ ᱠᱟᱛᱮᱜ ᱡᱚᱢ ᱦᱩᱭᱩᱜᱼᱟ ᱥᱮ ᱵᱮᱨᱮᱞ ᱛᱮ ᱡᱚᱢ ᱦᱩᱭᱩᱜᱼᱟ ᱩᱱᱟᱹᱜ ᱢᱟᱱᱮ ᱵᱟᱵᱚᱱ ᱧᱮᱞ ᱴᱷᱤᱠ ᱠᱟᱫᱟ ᱟᱵᱚᱱ ᱦᱚᱸ ᱾
ᱦᱳᱭ ᱦᱳᱭ ᱦᱳᱭ, ᱟᱪᱪᱷᱟ ᱱᱚᱜᱼᱚᱭ ᱮᱸᱰᱮᱠᱷᱟᱱ ᱫᱟᱨᱮ ᱠᱚᱫᱚ ᱪᱮᱫ ᱫᱟᱨᱮ ᱠᱚ ᱟᱯᱮ ᱥᱮᱫ ᱡᱟᱹᱥᱛᱤ ᱢᱮᱱᱟᱜ ᱟᱠᱟᱜᱼᱟ?
ᱡᱟᱹᱥ ᱛᱤ ᱫᱚ ᱫᱟᱨᱮ ᱦᱮᱱᱟᱜᱼᱟ ᱩᱞ ᱫᱟᱨᱮ ᱦᱮᱱᱟᱜᱼᱟ, ᱠᱷᱟᱱᱴᱷᱟᱟᱲ ᱫᱟᱨᱮ ᱦᱮᱱᱟᱜᱼᱟ, ᱛᱟᱞᱮ ᱫᱟᱨᱮ, ᱠᱷᱤᱡᱩᱨ ᱾ ᱥᱚ ᱫᱟᱨᱤ᱾
ᱟᱪᱪᱷᱟᱥ᱾ ᱦᱳᱭ ᱦᱳᱭ ᱟᱫᱚ ᱡᱟᱹᱥᱛᱤ ᱠᱟᱭᱛᱮ ᱟᱞᱮ ᱥᱮᱫ ᱢᱟ ᱟ ᱩᱞ ᱠᱟᱱᱴᱷᱟᱲ ᱢᱟ ᱢᱮᱱᱟᱜ ᱟᱠᱟᱫ ᱜᱮᱭᱟ᱾ ᱟᱢᱲᱟ ᱦᱚᱸ ᱢᱮᱱᱟᱜ ᱟᱠᱟᱫ ᱜᱮᱭᱟ᱾ ᱟᱨᱮ ᱮᱱᱠᱷᱟᱱ ᱥᱚᱥᱚ ᱫᱟᱨᱮ ᱟᱯᱮ ᱥᱮᱫ ᱢᱮᱱᱟᱜ ᱟᱥᱮ ᱵᱟᱝᱜᱮ?
ᱥᱚᱥᱚ ᱫᱟᱨᱮ ᱫᱚ ᱟᱞᱮᱮᱥᱮᱫ ᱫᱚ ᱵᱟᱹᱱᱩᱜᱼᱟ?
ᱮᱠᱟᱞ᱾ ᱚᱱᱟ ᱫᱚ ᱟᱹᱰᱤ ᱡᱟᱹᱥ ᱛᱤ ᱟᱹᱰᱤ ᱡᱟᱹᱥᱛᱤ ᱛᱟᱦᱮᱸ ᱠᱟᱱᱟ ᱢᱤᱫ ᱡᱚᱠᱷᱟᱱ ᱠᱤᱱᱛᱩ ᱱᱮᱛᱟᱨ ᱫᱚ ᱟᱫᱚ ᱚᱱᱠᱟ ᱫᱚ ᱵᱟᱹᱱᱩᱜᱼᱟ᱾ ᱦᱳᱭᱥᱮ ᱟᱫᱚ ᱦᱟᱲᱟᱢ ᱠᱟᱛᱮᱫ ᱚᱱᱟ ᱦᱚᱸᱠᱚ ᱢᱟᱜ ᱵᱟᱲᱟ ᱠᱮᱜᱼᱟ᱾ ᱟᱫᱚ ᱚᱱᱮ ᱚᱱᱟ ᱟᱹᱰᱤ ᱠᱚᱢ ᱫᱷᱟᱨᱟ ᱜᱮ ᱧᱮᱞᱚᱜᱚᱜᱼᱟ ᱱᱮᱛᱟᱨ ᱫᱚ ᱟᱞᱮᱥᱱ᱾
ᱪᱷᱟ ᱟᱨ ᱚᱱᱠᱟ ᱞᱮᱠᱟ ᱥᱚᱥᱚ ᱫᱟᱨᱤ ᱢᱟᱱᱮ ᱚᱱᱟ ᱥᱚᱥᱚ ᱫᱟᱨᱤ ᱫᱚ ᱡᱟᱦᱟᱸ ᱚᱱᱮ ᱠᱟᱡᱩ ᱵᱟᱫᱟᱢ ᱵᱚᱱ ᱢᱮᱛᱟᱜ ᱠᱟᱱᱟ ᱚᱱᱟ ᱟᱨ ᱥᱚᱥᱚ ᱫᱟᱨᱮ ᱫᱚ ᱢᱤᱫᱴᱟᱹᱱ ᱫᱟᱨᱮ ᱠᱟᱱ ᱜᱮᱭᱟ ᱠᱤ?
ᱵᱟᱝ ᱜᱮ᱾
ᱚᱻ ᱡᱩᱫᱟᱹ ᱡᱩᱫᱽ
ᱠᱟᱹᱡᱩ ᱵᱟᱫᱟᱢ ᱫᱚ ᱠᱟᱹᱡᱩ ᱵᱟᱫᱟᱢ ᱫᱚ ᱟᱞᱮᱫᱟ ᱟᱨ ᱥᱚᱥᱚ ᱟᱞᱮᱫᱟ ᱩᱱᱤ ᱮᱴᱟᱜ ᱡᱟᱹᱛ ᱨᱮᱱ ᱦᱩᱭᱱᱟ ᱟᱨ ᱱᱚᱣᱟᱴᱟᱜ ᱮᱴᱟᱜ ᱡᱟᱹᱛ ᱨᱮᱱᱟᱜ᱾ ᱠᱤᱱ ᱫᱚ ᱵᱟᱠᱤᱱ ᱡᱩᱲᱤ ᱫᱟᱲᱮᱭᱟᱜᱼᱟ᱾
ᱟᱪᱪᱷᱟ ᱧᱮᱞ ᱵᱟᱝ ᱦᱩᱭ ᱠᱟᱱᱟ ᱛᱚ ᱟᱫᱚ ᱢᱟᱱᱮ ᱩᱱᱟᱹᱜ ᱵᱟᱰᱟᱭ ᱵᱟᱹᱱᱩᱜ ᱠᱟᱜᱼᱟ ᱚᱱᱟ᱾
ᱦᱳᱭ ᱦᱳᱭ ᱦᱳᱭ᱾ ᱟᱪᱪᱷᱟ ᱱᱚᱜᱼᱚᱭ ᱢᱩᱨᱩᱫ ᱫᱟᱨᱮ ᱥᱟᱨᱡᱚᱢ ᱱᱚᱜ-ᱚ ᱱᱚᱶᱟ ᱠᱚ ᱢᱮᱱᱟᱜ ᱜᱮᱭᱟ?
ᱵᱟᱝ ᱵᱟᱝ ᱟᱞᱮ ᱥᱮᱫ ᱫᱚ ᱚᱱᱟ ᱫᱟᱨᱮ ᱠᱚᱫᱚ ᱵᱟᱹᱱᱩᱜᱼᱟ᱾
ᱟᱪᱪᱷᱟ᱾ ᱮᱱᱠᱷᱟᱱ ᱡᱟᱦᱟᱸ ᱫᱚ ᱥᱚᱨᱦᱟᱭ ᱥᱟᱠᱨᱟᱛ ᱨᱮ ᱡᱟᱦᱟᱸ ᱵᱚᱱ ᱯᱟᱛᱲᱟ ᱯᱤᱴᱷᱟᱹᱭ ᱫᱚ ᱚᱱᱟ ᱼᱼ ᱯᱟᱛᱲᱟ ᱯᱤᱴᱷᱟᱹᱭᱟᱯᱮ ᱥᱮ ᱵᱟᱝ ᱟᱯᱮ ᱥᱮᱱ ᱫᱚ?
ᱯᱟᱛᱲᱟ ᱯᱤᱴᱷᱟᱹᱭᱟᱞᱮ ᱠᱤᱱᱛᱩ ᱟᱞᱮ ᱥᱮᱫ ᱫᱚ ᱥᱟᱨᱡᱚᱢ ᱫᱟᱨᱤ ᱵᱟᱹᱱᱩᱜᱼᱟ ᱛᱚ ᱟᱫᱚ ᱥᱟᱨᱡᱚᱢ ᱫᱟᱨᱤ ᱥᱟᱨᱡᱚᱢ ᱥᱟᱠᱟᱢ ᱨᱮᱫᱚ ᱵᱟᱞᱮ ᱯᱟᱛᱲᱟ ᱯᱤᱴᱷᱟᱹ ᱠᱟᱭᱨᱟ ᱥᱟᱠᱟᱢ ᱠᱚ ᱦᱮᱱᱟᱜᱼᱟ ᱠᱟᱭᱨᱟ ᱥᱟᱠᱟᱢ ᱠᱚᱨᱮ ᱞᱮ ᱯᱟᱛᱲᱟ ᱯᱤᱴᱷᱟᱹᱭᱟ᱾
ᱟᱪᱪᱷᱟ ᱱᱚᱶᱟ ᱯᱩᱭᱞᱳ ᱞᱤᱧ ᱟᱸᱡᱚᱢ ᱠᱮᱜ-ᱟ ᱡᱮ ᱠᱟᱭᱨᱟ ᱥᱟᱠᱟᱢ ᱨᱮ ᱼᱼ ᱯᱟᱛᱲᱟ ᱯᱤᱴᱷᱟᱹ ᱜᱟᱱᱚᱜᱼᱟ ᱮᱱᱠᱷᱟᱱ ᱟᱞᱮ ᱢᱟ ᱠᱟᱭᱨᱟ ᱥᱟᱠᱟᱢ ᱢᱟ ᱢᱮᱱᱟᱜ ᱫᱚ ᱢᱮᱱᱟᱜ ᱠᱟᱜ ᱜᱮᱭᱟ ᱢᱮᱱᱱᱠᱷᱟᱱ ᱟᱞᱮ ᱫᱚ ᱡᱟᱹᱥᱛᱤ ᱠᱟᱛᱮ ᱥᱟᱨᱡᱚᱢ ᱼᱼ ᱥᱮ ᱱᱚᱣᱟ ᱢᱩᱨᱩᱫ ᱥᱟᱠᱟᱢ ᱚᱱᱟ ᱠᱚᱨᱮ ᱜᱮᱞᱮ ᱯᱟᱛᱲᱟ ᱯᱤᱴᱷᱟᱹᱭ᱾ ᱟᱫᱚ ᱚᱱᱟ ᱥᱟᱨᱡᱚᱢ ᱥᱟᱠᱟᱢ ᱨᱮᱱᱟᱜ ᱡᱟᱦᱟᱸ ᱯᱟᱛᱲᱟ ᱯᱤᱴᱷᱟᱹ ᱡᱟᱦᱟᱸ ᱥᱟᱨᱡᱚᱢ ᱥᱟᱠᱟᱢ ᱡᱟᱦᱟᱸ ᱯᱟᱛᱲᱟ ᱯᱤᱴᱷᱟᱹ ᱵᱮᱱ ᱞᱟᱹᱭ ᱠᱮᱫ ᱫᱚ ᱟᱫᱚ ᱚᱱᱟ ᱫᱚ ᱪᱮᱫ ᱞᱮᱠᱟ ᱥᱤᱵᱤᱞᱟ ᱪᱮᱫ ᱞᱮᱠᱟ?
ᱥᱤᱵᱤᱞ ᱫᱚ ᱢᱟᱱᱮ ᱡᱮᱦᱮᱛᱩ ᱠᱟᱭᱨᱟ ᱥᱟᱠᱟᱢ ᱫᱚ ᱯᱟᱛᱞᱟ ᱧᱚᱜ ᱜᱮᱭᱟ ᱛᱚ ᱟᱫᱚ ᱩᱱᱟᱹᱜ ᱫᱚ ᱩᱱᱟᱹᱜ ᱥᱤᱵᱤᱞ ᱫᱚ ᱚᱱᱛᱮ ᱦᱚᱸ ᱪᱟᱞᱟᱣ ᱦᱩᱭ ᱠᱟᱱᱟ ᱥᱟᱨᱡᱚᱢ ᱥᱟᱠ ᱠᱟᱢ ᱨᱮᱱᱟᱜ ᱯᱤᱴᱷᱟᱹ ᱡᱚᱢ ᱦᱩᱭ ᱟᱠᱟᱱᱟ᱾ ᱥᱟᱨᱡᱚᱢ ᱥᱟᱠᱟᱢ ᱨᱮᱱᱟᱜ ᱯᱤᱴᱷᱟᱹ ᱡᱚᱢ ᱫᱚ ᱢᱟᱱᱮ ᱢᱚᱸᱡᱽ ᱜᱮ ᱟᱹᱭᱠᱟᱹᱜᱼᱟ ᱥᱚᱸᱫᱷᱟᱲ ᱜᱮ ᱥᱤᱵᱤᱞᱟ ᱠᱤᱱᱛᱩ ᱠᱟᱭᱨᱟ ᱥᱟᱠᱟᱢ ᱨᱮᱱᱟᱜ ᱫᱚ ᱩᱱᱟᱹᱜ ᱢᱚᱸᱡᱽ ᱫᱚ ᱵᱟᱝ ᱟᱹᱭᱠᱟᱹᱜᱼᱟ᱾ ᱚᱱᱟ ᱫᱚ ᱯᱟᱛᱞᱟ ᱧᱚᱜ ᱜᱮᱭᱟ ᱛᱚ ᱥᱟᱠᱟᱢ ᱟᱫᱚ ᱨᱚᱝᱜᱚ ᱜᱚᱞᱚᱜᱼᱟ ᱯᱤᱴᱷᱟᱹ᱾
ᱦᱳᱭ ᱦᱳᱭ ᱟᱨ ᱮᱠᱟᱞ ᱱᱚᱜᱼᱚᱭ ᱥᱟᱨᱡᱚᱢ ᱥᱟᱠᱟᱢ ᱡᱟᱦᱟᱸᱞᱤᱧ ᱞᱟᱹᱭ ᱠᱮᱫ ᱫᱚ ᱥᱮ ᱢᱩᱨᱩᱫ ᱥᱟᱠᱟᱢ ᱱᱚᱶᱟ ᱨᱮᱱᱟᱜ ᱯᱤᱴᱷᱟᱹ ᱡᱚᱢ ᱫᱚ ᱢᱟᱱᱮ ᱟᱹᱣᱨᱤ ᱡᱚᱢ ᱨᱮᱜᱮ ᱟᱵᱮᱱᱟᱜ ᱥᱚᱸᱫᱷᱟᱲ ᱥᱚ ᱛᱮᱜᱮ ᱞᱟᱡ ᱵᱤᱜ-ᱟ, ᱦᱳᱭ ᱥᱮ᱾ ᱚᱱᱟ ᱫᱚ ᱢᱤᱫᱴᱟᱹᱱ ᱤᱥᱤᱱ ᱜᱷᱟᱹᱲᱤᱡ ᱜᱮ ᱢᱤᱫ ᱨᱚᱠᱚᱢ ᱡᱮ ᱥᱚ ᱦᱤᱡᱩᱜᱼᱟ᱾ ᱚᱱᱟ ᱥᱚ ᱜᱮ ᱟᱹᱰᱤ ᱥᱤᱵᱤᱞ ᱥᱚ ᱟᱹᱭᱠᱟᱹᱜᱼᱟ᱾ ᱟᱫᱚ ᱚᱱᱮ ᱚᱱᱟ, ᱚᱱᱟ ᱥᱚ ᱨᱟᱠᱟᱵᱟ ᱚᱱᱟ ᱠᱟᱭᱨᱟ ᱥᱟᱠᱟᱢ ᱛᱮ ᱯᱤᱴᱷᱟᱹ ᱡᱚᱠᱷᱚᱜ
ᱵᱟᱝ ᱵᱟᱝ, ᱵᱟᱝ ᱥᱚ ᱨᱟᱠᱟᱵᱼᱟ ᱚᱱᱟ ᱫᱚ ᱯᱤᱴᱷᱟᱹ ᱤᱥᱤᱱᱚᱜ ᱞᱟᱦᱟ ᱨᱮᱜᱮ ᱥᱟᱠᱟᱢ ᱫᱚ ᱢᱟᱱᱮ ᱨᱚᱸᱜᱚᱜᱼᱟ᱾
ᱮᱠᱟᱞ᱾
ᱟᱨᱦᱚ ᱨᱚᱝᱜᱚ ᱠᱷᱟᱹᱛᱤᱨ ᱛᱮ ᱢᱟᱱᱮ ᱟᱫᱚ ᱡᱚᱢ ᱡᱚᱢ ᱥᱟᱱᱟ ᱞᱟᱜᱟᱜᱼᱟ ᱚᱱᱮ ᱥᱟᱱᱟ ᱢᱮᱴᱟᱣ ᱞᱟᱹᱜᱤᱫ ᱞᱮ ᱡᱚᱢᱟ ᱯᱤᱴᱷᱟᱹᱭᱟᱞᱮ᱾
ᱦᱳᱭ ᱦᱳᱭ ᱟᱪᱪᱷᱟ ᱟᱞᱟᱝᱟᱜ ᱫᱚ ᱜᱟᱯᱟᱞᱢᱟᱨᱟᱣ ᱜᱟᱯᱟᱞᱢᱟᱨᱟᱣ ᱛᱚ ᱚᱠᱛᱚ ᱠᱚᱦᱚᱸ ᱦᱩᱭ ᱤᱫᱤᱭᱮᱱᱟ ᱦᱳᱭᱥᱮ᱾ ᱟᱫᱚ ᱢᱟ ᱮᱱᱠᱷᱟᱱ ᱚᱱᱟ ᱠᱚ ᱫᱟᱢᱟᱱ ᱠᱟᱛ ᱛᱷᱟ ᱠᱚᱵᱮᱱ ᱫᱟᱢᱟᱱ ᱠᱟᱛᱷᱟ ᱠᱚᱵᱮᱱ ᱞᱟᱹᱭ ᱟᱸᱡᱚᱢᱫ ᱞᱮᱭᱟ ᱟᱹᱰᱤ ᱟᱭᱢᱟ ᱥᱟᱨᱦᱟᱣ ᱟᱨ ᱜᱩᱱ ᱢᱟᱱᱟᱣ ᱡᱚᱦᱟᱨ᱾
ᱦᱩᱸ ᱡᱚᱦᱟᱨ᱾